ᱦᱮᱞᱳ ᱦᱳᱭ ᱜᱚᱢᱠᱮ ᱡᱚᱦᱟᱨ ᱜᱮ ᱨᱚᱲ ᱟᱸᱡᱚᱢᱚᱜ ᱠᱟᱱ ᱜᱮᱭᱟ᱾ ᱦᱮᱸ ᱜᱚᱝᱠᱮ ᱤᱧᱟᱜ ᱨᱚᱲ ᱟᱲᱟᱝ ᱩᱥᱴᱟᱹ ᱥᱟ ᱼᱼ ᱟᱸᱡᱚᱢ ᱧᱟᱢᱚᱜ ᱠᱟᱱᱟ ᱥᱮ ᱦᱮᱞᱳ ᱦᱚᱭ ᱜᱚᱝᱼᱼ
ᱛᱟᱦᱞᱮ ᱜᱚᱝᱠᱮ ᱪᱮᱜ, ᱪᱮᱜ ᱫᱚ ᱪᱮᱠᱟ ᱵᱟᱲᱟᱭ ᱦᱩᱭᱩᱜ ᱠᱟᱱᱟ᱾
ᱦᱮᱸ ᱜᱚᱝᱠᱮ ᱚᱲᱟᱜ ᱠᱚᱨᱮᱜ ᱜᱮ ᱪᱮᱜ ᱦᱚᱸ ᱪᱤᱠᱟᱹ ᱵᱟᱲᱟ ᱛᱚ ᱵᱟᱝ ᱦᱩᱭᱩᱜ ᱠᱟᱱᱟ᱾ ᱟᱨ ᱱᱤᱛᱚᱜ ᱦᱚᱸ ᱡᱚᱢ ᱵᱟᱲᱟ ᱠᱟᱛᱮ ᱦᱚᱸᱜᱼᱚᱭ ᱜᱤᱛᱤᱜ ᱦᱩᱭᱟ ᱠᱟᱱᱟ᱾
ᱟᱪᱪᱷᱟ ᱛᱟᱦᱞᱮ ᱡᱚᱢ ᱵᱟᱲᱟ ᱠᱚᱫᱚ ᱦᱩᱭᱱᱟ ᱵᱟᱝ?
ᱦᱚᱭ ᱜᱚᱝᱠᱮ ᱡᱚᱢ ᱵᱟᱲᱟ ᱠᱚᱫᱚ ᱦᱩᱭᱮᱱᱟ ᱡᱚᱢ ᱵᱟᱲᱟ ᱠᱟᱛᱮᱜ ᱜᱮ ᱜᱤᱛᱤᱜ ᱠᱚ ᱫᱚ ᱦᱩᱭᱟ ᱠᱟᱱᱟ᱾ ᱟᱫᱚ ᱜᱚᱝᱠᱮ ᱟᱢ ᱫᱚ ᱡᱚᱢ ᱠᱮᱜᱼᱟ ᱥᱮ ᱵᱟᱝ?
ᱦᱚᱭ ᱜᱚᱝᱠᱮ ᱤᱧᱦᱚᱸ ᱡᱚᱢ ᱵᱟᱲᱟ ᱠᱟᱛᱮᱜ ᱜᱮ, ᱟᱫᱚ ᱪᱷᱟᱛ ᱥᱮᱫ ᱨᱮ ᱫᱩᱲᱩᱵ ᱵᱟᱲᱟ ᱦᱩᱭ ᱟᱠᱟᱱᱟ᱾ ᱦᱚᱭ ᱫᱟᱭ ᱛᱮᱦᱮᱧ ᱫᱚ ᱵᱷᱟᱹᱜᱤ ᱜᱮ ᱟᱨ ᱫᱤᱱ ᱦᱤᱞᱚᱜᱼᱼ ᱫᱟᱜ ᱟᱞᱮ ᱠᱟᱱᱟᱭ ᱟᱫᱚ ᱨᱮᱭᱟᱲ ᱜᱮ ᱦᱚᱭ ᱫᱟᱭ ᱟᱞᱮ ᱥᱮᱫ ᱫᱚ ᱛᱟᱦᱞᱮ ᱜᱚᱝᱠᱮ ᱟᱯᱮ ᱥᱮᱫ ᱫᱟᱜ ᱟᱯᱮ? ᱠᱟᱱᱟᱭ ᱥᱮ ᱵᱟᱝ?
ᱦᱚᱭ ᱜᱚᱝᱠᱮ ᱱᱚᱛᱮ ᱦᱚᱸ ᱫᱟᱜ ᱮᱜ ᱜᱮᱭᱟᱭ ᱛᱮᱦᱮᱧ ᱫᱚ ᱠᱟᱹᱴᱤᱜ ᱮ ᱯᱷᱟᱠ ᱠᱟᱜᱼᱟᱭ᱾ ᱦᱮᱸ ᱥᱮᱛᱟᱜ ᱵᱮᱲᱟ ᱠᱟᱹᱴᱤᱜ ᱢᱤᱫᱴᱷᱚᱯ ᱵᱟᱨᱴᱷᱚᱠ ᱡᱚᱨᱚᱭ ᱨᱚᱦᱚᱭ ᱟᱫᱚ ᱯᱚᱨᱮ ᱛᱮᱫᱚ ᱟᱫᱚᱼᱼ ᱵᱟᱝ ᱮ ᱡᱚᱨᱚ ᱟᱠᱟᱜᱼᱟᱭ᱾
ᱟᱪᱪᱷᱟ ᱟᱹᱰᱤ ᱱᱟᱯᱟᱭ ᱛᱟᱦᱞᱮ ᱜᱚᱝᱠᱮᱼᱼ ᱠᱟᱹᱢᱤ ᱠᱚᱫᱚ ᱛᱤᱱᱟᱹᱜ ᱜᱟᱱ ᱯᱮ ᱞᱟᱦᱟ ᱠᱮᱫᱟ ᱟᱯᱮ ᱥᱮᱜ ᱫᱚ?
ᱮᱸ ᱦᱮᱸ ᱜᱚᱝᱠᱮᱼᱼ ᱤᱛᱟᱹ ᱠᱚᱫᱚ ᱮᱨ ᱦᱩᱭ ᱟᱠᱟᱱᱟ ᱟᱫᱚ ᱚᱱᱟᱜᱮ ᱟᱹᱨᱤ ᱦᱟᱨᱟᱜᱼᱟ ᱛᱚᱼᱼ ᱱᱮᱛᱟᱨ ᱚᱱᱟ ᱥᱤ ᱵᱟᱲᱟ ᱠᱚ ᱦᱩᱭᱩᱜ ᱠᱟᱱᱟ, ᱟᱫᱚ ᱚᱱᱠᱟᱜᱮ ᱟᱫᱚᱼᱼ ᱫᱟᱜ ᱜᱮ ᱛᱟᱸᱜᱤ ᱦᱩᱭ ᱟᱠᱟᱱᱟ, ᱫᱟᱜ ᱠᱚ ᱡᱟᱹᱲᱤ ᱞᱮᱠᱷᱟᱱᱼᱼ ᱟᱫᱚ ᱤᱛᱟᱹ ᱠᱚ ᱩᱱᱛᱮ ᱫᱚ ᱦᱟᱨᱟᱜᱼᱟ ᱟᱫᱚ ᱨᱚᱦᱚᱭ ᱡᱟᱭᱨᱟ ᱦᱩᱭᱩᱜᱼᱟ᱾
ᱟᱪᱻᱪᱷᱟ ᱟᱞᱮ ᱥᱮᱡ ᱦᱚᱸ ᱚᱱᱠᱟ ᱜᱮ ᱧᱮᱞᱚᱜ ᱠᱟᱱᱟ ᱱᱷᱟᱜ ᱱᱚᱜᱼᱱᱚᱣᱟ ᱥᱮᱨᱢᱟ ᱫᱟᱜ ᱛᱟᱺᱜᱤ ᱛᱟᱬᱟᱜ ᱨᱮᱜᱮ ᱱᱷᱟᱜ ᱢᱮᱱᱟᱜ ᱟᱠᱟᱜ ᱞᱮᱭᱟ᱾ ᱟᱨᱼᱼ ᱱᱤᱭᱟᱹ ᱫᱷᱟᱣ ᱱᱷᱟᱜ ᱚᱱᱠᱟ ᱢᱟᱨᱟᱝ ᱧᱚᱜ ᱛᱮ ᱫᱟᱜ ᱞᱮᱠᱷᱟᱱ ᱱᱷᱟᱜ ᱟᱫᱚ ᱦᱩᱲᱩ ᱠᱚᱫᱚ ᱱᱷᱟᱜᱼᱼ ᱨᱚᱦᱚᱭ ᱜᱟᱱᱚᱜᱼᱟ᱾
ᱦᱟᱸᱻ
ᱟᱨ ᱜᱚᱝᱠᱮ ᱛᱟᱦᱞᱮ ᱟᱯᱮ ᱥᱮᱫ ᱫᱚ ᱱᱤᱛᱚᱜ ᱫᱚ ᱪᱮᱫ ᱠᱚᱠᱚ ᱨᱚᱦᱚᱭ ᱦᱟᱛᱟᱲ ᱟᱠᱟᱫᱟ?
ᱱᱤᱛᱚᱜ ᱫᱚ ᱜᱚᱝᱠᱮ ᱱᱷᱟᱜ ᱨᱚᱦᱚᱭ ᱵᱚᱞᱛᱮᱼᱼ ᱮᱸ ᱠᱚᱸᱰᱷᱟ ᱠᱚᱠᱚ ᱨᱚᱦᱚᱭ ᱟᱠᱟᱜᱼᱟ ᱦᱟᱸᱜ᱾ ᱱᱤᱛᱚᱜ ᱫᱚ ᱚᱱᱟᱜᱮ ᱦᱟᱸᱜ ᱡᱟᱹᱥᱛᱤ ᱧᱮᱞᱚᱜᱚᱜ ᱠᱟᱱᱟ ᱟᱨᱠᱤ ᱠᱚᱸᱰᱷᱟ ᱜᱮ ᱱᱷᱟᱸᱜ᱾ ᱟᱫᱚ ᱟᱨᱤ ᱦᱩᱭᱩᱜ ᱛᱟᱠᱚ ᱦᱩᱭ ᱫᱚ ᱛᱚᱵᱮ ᱚᱱᱟ ᱛᱮᱜᱮ ᱡᱟᱹᱥᱛᱤ ᱧᱮᱞᱚᱜ ᱠᱟᱱᱟ ᱜᱷᱩᱴᱩ ᱠᱚᱨᱮᱜ ᱫᱚ᱾
ᱟᱪᱪᱷᱟ᱾
ᱦᱮᱸᱻ
ᱟᱞᱮ ᱥᱮᱫ ᱢᱟ ᱱᱷᱟᱜ ᱱᱤᱛᱚᱜ ᱫᱚ ᱚᱱᱟ ᱯᱟᱴᱼᱼ ᱜᱮ ᱱᱷᱟᱜ ᱱᱤᱛᱚᱜ ᱫᱚᱠᱚ ᱮᱨ ᱵᱟᱲᱟ ᱟᱠᱟᱫᱟ ᱟᱫᱚ ᱢᱟᱨᱟᱝᱼᱼ ᱠᱟᱱᱟ ᱱᱤᱛᱚᱜ ᱫᱚ ᱜᱮᱫ ᱱᱷᱟᱜ ᱛᱮᱦᱤᱧ ᱜᱟᱯᱟ ᱜᱮᱠᱚ ᱜᱮᱫᱟ᱾
ᱚᱻ ᱟ
ᱟ ᱟᱨ ᱚᱱᱟ ᱜᱮᱫ ᱠᱟᱛᱮ ᱜᱮ ᱟᱫᱚ ᱦᱩᱲᱩ ᱠᱚᱠᱚ ᱨᱚᱦᱚᱭ ᱛᱟᱞᱮᱭᱟ ᱟᱞᱮ ᱥᱮᱜ ᱫᱚ ᱱᱷᱟᱜ᱾
ᱚ ᱟᱞᱮ ᱦᱚᱸ ᱚᱱᱟ ᱡᱟᱦᱟᱸ ᱜᱷᱩᱴᱩ ᱠᱚᱨᱮ ᱡᱟᱦᱟᱸ ᱮᱠᱟᱞ ᱜᱮ ᱫᱟᱜ ᱵᱟᱝ ᱫᱟᱜᱚᱜᱼᱟᱼᱼ ᱚᱱᱟ ᱠᱚᱨᱮ ᱜᱮᱠᱚ ᱠᱚᱸᱰᱷᱟ ᱠᱚᱫᱚ ᱠᱚ ᱨᱚᱦᱚᱭ ᱟᱠᱟᱟᱜᱼᱟ ᱨᱟᱥᱛᱟ ᱫᱷᱟᱨᱮ ᱠᱚᱨᱮ᱾
ᱟᱪᱪᱷᱟ᱾
ᱦᱮᱸ ᱦᱮᱸ ᱟᱪᱪᱷ ᱦᱮᱸ ᱦᱮᱸ ᱟᱪᱪᱷᱟ ᱦᱮᱸ ᱜᱚᱝᱠᱮ ᱢᱟ ᱦᱮᱸ ᱞᱟᱹᱭᱫᱟᱹᱧ ᱜᱚᱝᱠᱮ ᱛᱟᱦᱚᱞᱮ ᱚᱱᱛᱮ ᱟᱯᱮ ᱫᱚ ᱮᱸ ᱵᱤᱨ ᱵᱩᱨᱩ ᱠᱚᱫᱚ ᱢᱮᱱᱟᱜ ᱜᱮᱭᱟ ᱥᱮ ᱵᱟᱝ?
ᱦᱳᱭ ᱜᱚᱝᱠᱮ ᱟᱞᱮ ᱥᱮᱫ ᱫᱚ ᱱᱟᱦᱟᱸᱜ ᱵᱤᱨ ᱵᱩᱨᱩ ᱠᱚᱫᱚ ᱚᱱᱠᱟ ᱫᱚ ᱵᱟᱹᱱᱩᱜ ᱟᱠᱟᱫᱟ ᱟᱫᱚ ᱵᱤᱨ ᱫᱚ ᱵᱤᱨ ᱞᱮᱠᱟ ᱜᱮ ᱵᱩᱡᱷᱟᱹᱜᱼᱟ ᱟᱫᱚ ᱵᱤᱨ ᱵᱩᱨᱩ ᱠᱚᱫᱚ ᱛᱚᱵᱮ ᱵᱟᱹᱱᱩᱜᱼᱟ ᱟᱨ ᱜᱚᱢᱠᱮ ᱟᱯᱮᱥᱮᱫ?
ᱦᱮᱸ ᱜᱚᱝᱠᱮ ᱟᱞᱮ ᱥᱮᱫ ᱦᱚᱸ ᱵᱩᱨᱩ ᱠᱚᱫᱚ ᱵᱟᱹᱱᱩᱜᱼᱟ ᱛᱚᱵᱮ ᱮᱸ ᱵᱤᱨ ᱠᱚᱫᱚ ᱠᱟᱹᱴᱤᱡ ᱠᱟᱹᱴᱤᱡ ᱢᱮᱱᱟᱜ ᱜᱮᱭᱟ᱾ ᱪᱟᱞ ᱵᱟᱝ ᱫᱚ ᱵᱟᱝ ᱢᱟᱱᱮ ᱩᱫ ᱯᱩᱴᱠᱟᱹ ᱫᱚᱠᱚ ᱧᱟᱢᱚᱜ ᱜᱮᱭᱟ ᱟᱨᱠᱤ
ᱟᱪᱪᱷᱟ ᱛᱟᱦᱚᱞᱮ ᱜᱚᱢᱠᱮ ᱟᱯᱮ ᱥᱮᱫ ᱫᱚ ᱱᱚᱣᱟ ᱥᱟᱨᱡᱚᱢ ᱵᱤᱨ ᱢᱮᱱᱟᱜ ᱟ ᱥᱮ ᱪᱮᱫ?
ᱦᱳᱭ ᱜᱚᱝᱠᱮ ᱥᱟᱨᱡᱚᱢ ᱵᱤᱨ ᱢᱮᱱᱟᱜᱼᱟ᱾
ᱟᱪᱪᱷᱟ᱾
ᱦᱳᱭ
ᱛᱟᱦᱚᱞᱮ ᱜᱚᱝᱠᱮ ᱩᱱᱠᱩ ᱯᱩᱴᱠᱟᱹ ᱫᱚ ᱱᱮᱛᱟᱨ ᱫᱤᱱ ᱜᱮᱠᱚ ᱧᱟᱢᱚᱜᱼᱟ ᱵᱟᱝ?
ᱦᱳᱭ ᱜᱚᱝᱠᱮ ᱱᱮᱛᱟᱨ ᱫᱤᱱ ᱛᱚ ᱠᱚ ᱧᱟᱢᱚᱜᱼᱟ᱾ ᱮᱸ ᱢᱤᱫ ᱵᱟᱨ ᱠᱚ ᱦᱟᱞᱟᱝ ᱠᱚᱜᱮᱭᱟ ᱡᱟᱦᱟᱸᱭ ᱠᱚᱫᱚ ᱪᱟᱞᱟᱜ ᱠᱟᱱᱟ ᱠᱚ ᱟᱫᱚ ᱱᱮ ᱦᱚᱲ ᱠᱚᱫᱚ ᱥᱚᱢᱚᱭ ᱠᱚ ᱵᱟᱝ ᱠᱷᱟᱹᱛᱤᱨ ᱠᱷᱟᱹᱛᱤᱨ ᱵᱟᱝ ᱪᱟᱞᱟᱜ ᱦᱩᱭᱩᱜ ᱠᱟᱱᱟ ᱟᱨ ᱡᱤ ᱵᱚᱛᱚᱨ ᱦᱚᱸ ᱢᱮᱱᱟᱜᱼᱟ ᱱᱮᱛᱟᱨ ᱫᱚ ᱵᱤᱧ ᱠᱤᱫᱤ ᱦᱚᱸ ᱫᱚᱢᱮ ᱠᱚ ᱩᱰᱩᱠᱚᱜ ᱠᱟᱱᱟ᱾ ᱠᱟᱱ ᱜᱮᱭᱟ? ᱦᱮᱸ ᱛᱚ ᱚᱱᱟ ᱠᱚ ᱵᱚᱛᱚᱨ ᱵᱟᱠᱷᱟᱨ ᱛᱤᱜᱤᱫ ᱟᱫᱚ ᱚᱱᱠᱟ ᱞᱮᱠᱟ ᱵᱤᱨ ᱠᱚᱫᱚ ᱪᱟᱞᱟᱣ ᱦᱚᱸ ᱵᱟᱝ ᱦᱩᱭᱩᱜ ᱠᱟᱱᱟ᱾
ᱟᱪᱪᱷᱟ ᱟᱞᱮ ᱥᱮᱫ ᱢᱟ ᱱᱟᱦᱟᱸᱜ ᱩᱱᱠᱩ ᱯᱩᱴᱠᱟᱹ ᱦᱚᱸ ᱧᱮᱞ ᱦᱚᱸ ᱵᱟᱝ ᱦᱩᱭ ᱟᱠᱟᱱᱟ ᱚᱠᱟᱞᱮᱠᱟ ᱱᱟᱠᱚ ᱦᱟᱸᱜ ᱯᱩᱴᱠᱟᱹ ᱟᱫᱚ ᱜᱟᱛᱮ ᱠᱚᱴᱷᱮᱱ ᱜᱮ ᱟᱸᱡᱚᱢ ᱦᱩᱭ ᱾ ᱠᱟᱱᱟ ᱯᱩᱴᱠᱟᱹ ᱫᱚ ᱱᱚᱝᱠᱟᱱᱟ᱾
ᱟᱨ ᱱᱚᱝᱠᱟ ᱱᱟᱦᱟᱸᱜ ᱟᱨ ᱞᱟᱹᱭ ᱛᱮᱜᱮ ᱟᱸᱡᱚᱢ ᱟᱠᱟᱱᱟ ᱩᱱᱠᱩ ᱫᱚ ᱵᱟᱝᱢᱟ ᱫᱚᱢᱮ ᱠᱚ ᱥᱤᱵᱤᱞᱟ᱾
ᱦᱳᱭ ᱜᱚᱝᱠᱮ ᱥᱤᱵᱤᱞ ᱜᱮᱭᱟ ᱠᱚ᱾
ᱟᱨ ᱦᱚᱸ ᱚᱠᱟ ᱞᱮᱠᱟ ᱟᱸᱡᱚᱢ ᱦᱩᱭ ᱟᱠᱟᱱᱟ ᱱᱩᱭᱱᱩᱠᱩ ᱱᱩᱠᱩ ᱢᱚᱫᱽᱫᱷᱮ ᱨᱮ ᱱᱟᱦᱟᱸᱜ ᱜᱚᱢᱠᱮ ᱥᱮᱛᱟ ᱯᱩᱴᱠᱟᱹ ᱦᱟᱲᱟᱢ ᱯᱩᱴᱠᱟᱹ ᱩᱱᱠᱩ ᱫᱚ ᱚᱠᱟᱞᱮᱠᱟᱱᱟ ᱠᱚ?
ᱩᱱᱠᱩ ᱚᱱᱮ ᱡᱟᱦᱟᱸᱭ ᱦᱟᱲᱟᱢ ᱯᱩᱴᱠᱟᱹ ᱠᱚ ᱞᱟᱹᱭᱮᱜᱼᱟ ᱥᱮ ᱩᱱᱠᱩ ᱫᱚ ᱮᱸ ᱜᱮᱫ ᱞᱮᱠᱚ ᱠᱷᱟᱱ ᱵᱷᱤᱛᱤᱨ ᱨᱮ ᱦᱮᱸᱫᱮ ᱜᱮᱠᱚ ᱛᱟᱦᱮᱱᱟᱠᱚ᱾ ᱦᱟᱲᱟᱢ ᱯᱩᱴᱠᱟᱹ ᱫᱚ ᱟᱨᱠᱤ ᱦᱩᱸ ᱦᱮᱸ ᱟᱨ ᱟᱨ ᱜᱚᱝᱠᱮ ᱠᱟᱹᱴᱤᱡ ᱥᱟᱦᱟ ᱧᱚᱜ ᱠᱟᱹᱛᱤᱡ ᱜᱤᱢ ᱛᱟᱦᱮᱱᱟ ᱟᱢᱟᱜ ᱵᱮᱠᱜᱨᱚᱣᱩᱱᱰ ᱟᱡ ᱡᱮᱢᱚᱱ ᱮᱠᱟᱞᱮ ᱟᱞᱚ ᱟᱸᱚᱢᱚᱜ ᱢᱟ᱾ ᱵᱟᱠᱷᱟᱱ ᱦᱟᱸᱜ ᱠᱚ ᱵᱟᱝᱠᱚ ᱦᱟᱛᱟᱣ ᱛᱟᱞᱟᱝᱟ ᱱᱟᱦᱟᱸᱜ
ᱟᱪᱪᱷᱟ ᱟᱪᱪᱷᱟ ᱟᱪᱪᱷᱟ ᱦᱮᱸ ᱜᱚᱝᱠᱮ ᱱᱤᱛᱚᱜ ᱨᱚᱰ ᱴᱟᱜ ᱟᱸᱡᱚᱢ ᱧᱟᱢᱚᱜ ᱠᱟᱱᱟ?
ᱦᱮᱸ ᱦᱮᱸ ᱜᱚᱝᱠᱮ ᱨᱚᱲ ᱫᱚ ᱮᱸ ᱢᱚᱡᱽ ᱜᱮ ᱟᱸᱡᱚᱢ ᱧᱟᱢᱚᱜ ᱠᱟᱱᱟ᱾
ᱟᱪᱪᱷᱟ ᱟᱹᱰᱤ ᱱᱟᱯᱟᱭ
ᱦᱮᱸ᱾
ᱟᱫᱚ ᱜᱚᱝᱠᱮ ᱱᱩᱠᱩ ᱯᱚᱴᱠᱟᱹ ᱫᱚ ᱛᱟᱦᱚᱞᱮ ᱠᱷᱟᱹᱞᱤ ᱵᱤᱨ ᱨᱮᱜᱤ ᱠᱚ ᱧᱟᱢᱚᱜᱼᱟ ᱥᱮ ᱥᱮ ᱱᱚᱝᱠᱟ ᱟᱛᱩ ᱥᱩᱨ ᱛᱮᱠᱚ ᱧᱟᱢᱚᱜᱼᱟ?
ᱵᱟᱝ ᱩᱱᱠᱩ ᱫᱚ ᱵᱤᱨ ᱨᱮᱜᱮ ᱡᱟᱹᱥᱛᱤ ᱠᱟᱭᱛᱮᱠᱚ ᱦᱩᱭᱩᱜ ᱟᱠᱚ ᱮᱸ ᱥᱟᱦᱟᱱ ᱥᱟᱜ ᱯᱟᱞᱟ ᱦᱚᱸ ᱢᱟᱱᱮ ᱚᱱᱮ ᱠᱚᱜ ᱥᱮᱭᱟ ᱞᱟᱜᱟᱜᱼᱟ᱾ ᱚ ᱵᱟᱝ ᱥᱮᱭᱟ ᱞᱮᱱᱠᱷᱟᱱ ᱫᱚ ᱵᱟᱝ ᱠᱚ ᱦᱩᱭᱩᱜᱼᱟ ᱦᱮᱸᱥᱮ ᱟᱫᱚ ᱵᱤᱨ ᱨᱮᱜᱮ ᱟᱫᱚ ᱚᱱᱟ ᱦᱚᱸ ᱪᱮᱫ ᱦᱮᱸ ᱟᱫᱚ ᱵᱤᱨ ᱠᱚᱨᱮ ᱜᱮ ᱵᱮᱥᱤ ᱡᱟᱹᱥᱛᱤ ᱧᱟᱢ ᱦᱩᱭ ᱠᱟᱱᱟ ᱚᱝᱠᱟ ᱯᱷᱟᱸᱠᱟ ᱠᱚᱨᱮ ᱫᱚ ᱵᱟᱝ ᱧᱟᱢ ᱵᱟᱲᱟ ᱦᱩᱭ ᱠᱟᱱᱟ ᱦᱩᱸ᱾
ᱟᱪᱪᱷᱟ᱾
ᱩᱸ᱾ ᱛᱟᱦᱞᱮ ᱜᱚᱝᱠᱮ ᱟᱨᱦᱚᱸ, ᱦᱮᱸ ᱛᱟᱦᱞᱮ ᱜᱚᱝᱠᱮ ᱮᱴᱟᱜ ᱩᱫ ᱠᱚᱫᱚ ᱡᱚᱢ ᱵᱟᱲᱟ ᱦᱩᱭ ᱟᱠᱟᱱᱟ ᱥᱮ? ᱡᱮᱢᱚᱱ ᱢᱚᱛᱟᱢ ᱩᱫ ᱠᱚ ᱥᱮ ᱦᱮᱸᱫᱮ ᱯᱟᱴᱠᱟ, ᱯᱩᱲ ᱯᱟᱴᱠᱟ ᱚᱱᱟ ᱩᱫ ᱠᱚᱫᱚ ᱡᱚᱢ ᱵᱟᱲᱟ ᱦᱩᱭᱩ ᱟᱠᱟᱱᱟ ᱥᱮ ᱵᱟᱝ?
ᱦᱳᱭ ᱜᱚᱝᱠᱮ ᱟᱫᱚ ᱡᱟᱦᱟᱸ ᱵᱮᱱ ᱞᱟᱹᱭ ᱠᱮᱫᱟ ᱱᱷᱟᱜ ᱱᱚᱶᱟ ᱠᱚᱫᱚ ᱧᱩᱛᱩᱢ ᱦᱚᱸ ᱱᱟᱶᱟ ᱱᱟᱶᱟ ᱟᱸᱡᱚᱢᱚᱜ ᱠᱟᱱᱟ, ᱥᱩᱫᱩ ᱢᱚᱛᱟᱢ ᱩᱫ ᱜᱮ ᱧᱮᱞ ᱵᱟᱲᱟ ᱦᱩᱭ ᱟᱠᱟᱱᱟ ᱟᱨ ᱵᱟᱹᱠᱤ ᱫᱚ ᱱᱷᱟᱜ ᱵᱟᱝ, ᱛᱚ ᱟᱞᱮᱥᱮᱫ ᱦᱚᱸ ᱚᱱᱠᱟ ᱫᱚ ᱵᱟᱝ ᱦᱩᱭᱩᱜ ᱠᱟᱱᱟ ᱛᱚ ᱱᱷᱟᱜ᱾
ᱦᱮᱸ ᱜᱚᱝᱠᱮ ᱱᱚᱛᱮ ᱫᱚ ᱱᱮᱛᱟᱨ ᱜᱮ ᱱᱷᱟᱜ ᱚᱱᱟ ᱥᱤᱡᱤᱱ ᱠᱟᱱᱟ ᱱᱷᱟᱜ᱾ ᱮᱸ ᱦᱮᱸᱫᱮ ᱯᱟᱴᱠᱟ ᱯᱩᱰ ᱯᱟᱴᱠᱟ ᱫᱚ ᱟᱹᱰᱤ ᱫᱚᱢᱮ ᱜᱚ ᱚᱢᱚᱱᱚᱜ ᱜᱮᱭᱟ ᱵᱟᱹᱲᱛᱤ ᱜᱮ᱾
ᱟᱪᱷᱟ ᱜᱚᱝᱠᱮ ᱟᱨ ᱱᱩᱠᱩ ᱯᱩᱴᱠᱟᱹ ᱫᱚ ᱦᱟᱞᱟᱝ ᱵᱤᱨ ᱠᱷᱚᱱ ᱦᱟᱞᱟᱝ ᱟᱹᱜᱩ ᱠᱟᱛᱮᱫ ᱟᱹᱠᱷᱨᱤᱧ ᱠᱚ ᱜᱮᱭᱟ ᱠᱚ ᱵᱟᱡᱟᱨ ᱠᱚᱨᱮ?
ᱦᱳᱭ ᱜᱚᱝᱠᱮ ᱟᱹᱠᱷᱨᱤᱧ ᱠᱚᱜᱮᱭᱟ ᱠᱚ᱾ ᱞᱟᱹᱭᱟ ᱠᱚ ᱵᱟᱝᱢᱟ ᱫᱚᱢᱮ ᱜᱮ ᱫᱟᱢ ᱨᱟᱠᱟᱵ ᱜᱮᱭᱟ᱾ ᱟᱫᱚ ᱱᱤᱛᱳ ᱫᱚ ᱪᱮᱜ ᱚᱠᱟ ᱞᱮᱠᱟ ᱵᱟᱡᱟᱨ ᱪᱟᱞᱟᱜ ᱠᱟᱱᱟ, ᱟᱫᱚ ᱵᱟᱲᱟᱭ ᱵᱟᱹᱱᱩᱜᱼᱟ᱾ ᱛᱚᱵᱮ ᱮᱸ ᱞᱟᱦᱟ ᱵᱟᱨ ᱞᱤᱧ ᱫᱤᱥᱟᱹᱭᱟ, ᱟᱥᱤ ᱴᱟᱠᱟ ᱥᱚ ᱟᱹᱫᱤᱵ ᱠᱚ ᱟᱹᱷᱨᱤᱧ ᱟᱠᱟᱫ ᱠᱚᱣᱟ᱾
ᱟᱪᱷᱟ᱾
ᱦᱩᱸ᱾
ᱟᱥᱤ ᱴᱟᱠᱟ ᱥᱚ ᱟᱭᱢᱟ ᱴᱟᱠᱟ ᱠᱟᱛᱮᱫ ᱠᱤᱞᱳ ᱛᱟᱦᱞᱮ ᱜᱚᱝᱠᱮ?
ᱦᱳᱭ ᱜᱚᱝᱠᱮ᱾ ᱩᱱᱟᱹᱜ ᱚᱱᱠᱟ ᱜᱮ ᱪᱟᱦᱤᱫᱟ ᱢᱮᱱᱟᱜᱼᱟ ᱩᱱᱠᱩᱣᱟᱜ ᱟᱨ
ᱦᱳᱭ᱾ ᱟᱨ ᱛᱟᱦᱞᱮ ᱜᱚᱝᱠᱮ ᱡᱩᱫᱤ ᱟᱯᱮ ᱥᱮᱫ ᱛᱟᱦᱞᱮ ᱵᱤᱨ ᱱᱚᱝᱠᱟ ᱵᱤᱨ ᱠᱚ ᱢᱮᱱᱟᱜ ᱠᱷᱟᱡ, ᱛᱟᱦᱞᱮ ᱜᱚᱝᱠᱮ ᱦᱟᱹᱛᱤ ᱠᱚᱫᱚ ᱢᱮᱱᱟᱜ ᱠᱚᱣᱟ ᱥᱮ ᱵᱟᱝ ᱟᱯᱮᱥᱮᱫ ᱫᱚ?
ᱮᱸᱻᱜ᱾ ᱜᱚᱝᱠᱮ ᱩᱸᱻ ᱟᱹᱰᱤ ᱟᱫᱛᱩᱫ ᱠᱚ ᱦᱤᱡᱩᱜ ᱜᱮᱭᱟ᱾ ᱩᱸ ᱯᱩᱱ ᱢᱚᱬᱮ ᱥᱮᱨᱢᱟ ᱢᱟᱲᱟᱝ ᱢᱤᱫ ᱠᱚ ᱦᱮᱡ ᱞᱮᱱ ᱛᱟᱦᱮᱸᱫ᱾ ᱟᱫᱚ ᱚᱱᱟ ᱯᱚᱨᱮ ᱫᱚ ᱵᱟᱹᱧ ᱫᱤᱥᱟᱹ ᱟᱠᱟᱫ ᱠᱚᱣᱟ ᱦᱮᱡ ᱫᱚ ᱟᱫᱚ᱾
ᱪᱷᱟ᱾
ᱦᱩᱸ᱾ ᱟᱫᱚ ᱦᱤᱡᱩᱜ ᱨᱮᱦᱚᱸ ᱠᱚ ᱪᱟᱞᱟ ᱯᱟᱨᱚᱢᱚᱜᱼᱟ ᱠᱚ, ᱛᱟᱦᱮᱸ ᱞᱮᱠᱟ ᱫᱚ ᱵᱟᱝ᱾
ᱦᱳᱭ, ᱟᱫᱚ ᱟᱞᱮᱥᱮᱫ ᱢᱟ ᱦᱟᱹᱛᱤ ᱠᱚᱦᱚᱸ ᱵᱟᱞᱮ ᱧᱮᱞ ᱟᱠᱟᱫ ᱠᱚᱣᱟ, ᱚᱠᱟ ᱞᱮᱠ ᱠᱟᱱᱟ ᱠᱚ ᱦᱟᱹᱛᱤ᱾ ᱟᱫᱚ ᱛᱤᱱᱟᱹᱜ ᱜᱟᱱ ᱠᱚ ᱵᱚᱛᱚᱨᱟ ᱥᱮ ᱛᱤᱱᱟᱹᱜ ᱜᱟᱱ ᱱᱷᱟᱜ ᱠᱚ ᱢᱟᱨᱟᱝᱟ, ᱱᱩᱠᱩ ᱵᱤᱨ ᱦᱟᱹᱛ ᱟᱹᱛᱤ ᱠᱚᱫᱚ ᱱᱷᱟᱜ ᱧᱮᱞ ᱵᱟᱝ ᱦᱩᱭ ᱟᱠᱟᱱᱟ, ᱱᱩᱠᱩ ᱡᱟᱦᱟᱸ ᱠᱚ ᱠᱚ ᱟᱹᱥᱩᱞ ᱵᱟᱲᱟᱣ ᱠᱟᱫ ᱠᱚᱣᱟ ᱩᱱᱠᱩ ᱦᱟᱹᱛᱤ ᱠᱚᱜᱮ ᱧᱮᱞ ᱵᱟᱲᱟ ᱦᱩᱭ ᱟᱠᱟᱱᱟ᱾
ᱦᱟᱸ᱾
ᱛᱟᱦᱞᱮ ᱜᱚᱝᱠᱮ ᱦᱩᱲᱩ ᱠᱚ ᱵᱟᱠᱚ ᱡᱚᱢ ᱛᱷᱩᱠ ᱜᱮᱭᱟ ᱱᱩᱠᱩ ᱦᱟᱹᱛᱤ ᱠᱚ?
ᱦᱮᱸ, ᱡᱚᱢ ᱠᱮᱭᱟ ᱠᱚ᱾ ᱟᱫᱚ ᱚᱱᱠᱟ ᱞᱮᱠᱟ ᱵᱟᱝ ᱠᱚ ᱦᱤᱡᱩᱜ ᱠᱟᱱᱟ᱾ ᱚᱱᱮ ᱛᱚ ᱜᱚᱝᱠᱮᱧ ᱞᱟᱹᱭ ᱠᱮᱫ-ᱟ᱾ ᱟᱹᱰᱤ ᱫᱤᱱ ᱢᱟᱲᱟᱝ ᱠᱚ ᱦᱮᱡ ᱞᱮᱱᱟ, ᱯᱩᱱ-ᱢᱚᱬᱮ ᱥᱮᱨᱢᱟ ᱢᱟᱲᱟᱝ᱾ ᱠᱚ ᱦᱮᱡ ᱞᱮᱱᱟ, ᱟᱫᱚ ᱚᱱᱟ ᱯᱚᱨᱮ ᱛᱚ ᱵᱟᱝ ᱠᱚ ᱦᱮᱡ ᱟᱠᱟᱱᱟ᱾ ᱟᱫᱚ ᱛᱟᱨᱡᱚᱱᱱᱚ ᱱᱤᱛᱚᱜ ᱫᱚ ᱩᱱᱠᱩ ᱫᱚ ᱦᱟᱹᱲᱤ-ᱦᱟᱹᱲᱤᱧ ᱧᱚᱜᱚᱜ-ᱟ, ᱦᱟᱹᱲᱤ-ᱦᱟᱹᱲᱤᱧ ᱚᱵᱚᱥᱛᱟ ᱟᱨᱠᱤ ᱟᱫᱚ᱾ ᱟᱫᱚ ᱵᱤᱨ ᱦᱚᱸ ᱩᱱᱟᱹᱜ ᱴᱟᱜ ᱦᱚᱸ ᱵᱟᱝ ᱞᱟᱹᱴᱩ ᱜᱮᱭᱟ ᱡᱮ ᱦᱮᱡ ᱠᱟᱛ ᱛᱮ ᱩᱱᱠᱩ ᱟᱨᱟᱢ ᱥᱮᱠᱚ ᱛᱟᱦᱮᱱᱟ ᱠᱚ᱾ ᱢᱟᱱᱮ ᱡᱟᱹᱥᱴ ᱟᱨᱠᱤ ᱮᱢᱱᱤ ᱟᱲᱟᱜ ᱥᱟᱠᱟᱢ ᱧᱟᱢ ᱞᱮᱠᱟ ᱜᱮ ᱵᱤᱨ ᱫᱚ ᱢᱟᱱᱮ ᱫᱚᱢᱮ ᱮᱠᱴᱟ ᱦᱚᱸ ᱵᱟᱝ ᱢᱟᱨᱟᱝᱟ᱾ ᱟᱫᱚ ᱚᱱᱟ ᱢᱚᱫᱽᱫᱷᱮ ᱜᱮ ᱱᱚᱶᱟ ᱩᱫ ᱯᱩᱴᱠᱟᱹ ᱫᱚᱠᱚ ᱜᱮᱭᱟ᱾
ᱦᱳᱭ ᱦᱳᱭ᱾
ᱦᱩᱸ᱾
ᱟᱨ ᱛᱟᱦᱮᱞᱮ ᱜᱚᱝᱠᱮ ᱱᱚᱜᱼᱱᱚᱣᱟ ᱦᱩᱲᱩ ᱵᱟᱫ ᱠᱟᱛᱮᱜ ᱟᱨᱦᱚᱸ ᱟᱯᱮᱥᱮᱫ ᱫᱚ ᱪᱮᱫ ᱠᱚᱠᱩ ᱪᱟᱥᱵᱟᱥ ᱜᱮᱭᱟ?
ᱮᱸ ᱦᱩᱲᱳ ᱵᱟᱫ ᱠᱟᱛᱮᱜ ᱮᱸ ᱡᱮᱢᱚᱱ ᱮᱸ ᱥᱚᱵᱽᱡᱤ ᱠᱚ ᱡᱮ ᱢᱚᱫᱷᱭᱮ ᱫᱚ ᱮᱸ ᱡᱷᱚᱛᱚ ᱞᱮᱠᱟᱱ ᱥᱚᱵᱽᱡᱤ ᱠᱚ ᱪᱟᱥ ᱜᱮᱭᱟ, ᱮᱸᱜ ᱠᱚᱱᱰᱷᱟᱥ ᱥᱮ ᱮᱸ ᱟᱹᱞᱩ ᱥᱮ ᱵᱤᱞᱟᱹᱛᱤ ᱚ ᱠᱤ ᱚᱲᱟᱜ ᱡᱚᱢ ᱞᱮᱠᱟ ᱫᱚ ᱥᱟᱱᱟᱢ ᱞᱮᱠᱟᱱᱟᱜ ᱜᱮᱠᱚ ᱪᱟᱥ ᱧᱚᱜ ᱜᱮᱭᱟ᱾
ᱟᱪᱪᱷᱟ ᱟᱞᱮᱥᱮᱫ ᱦᱚᱸ ᱱᱷᱟᱸᱜ ᱚᱱᱠᱟ ᱜᱮ ᱥᱟᱱᱟᱢ ᱞᱮᱠᱟᱱᱟᱜ ᱜᱮᱠᱚ ᱪᱟᱥ ᱠᱮᱜᱼᱟ, ᱟᱹᱞᱩ ᱠᱷᱚᱡ ᱚᱦᱚᱜ ᱠᱟᱛᱮᱫ ᱵᱮᱸᱜᱟᱲ, ᱢᱟᱹᱨᱤᱪ ᱵᱤᱞᱟᱹᱛᱤ ᱡᱷᱤᱸᱜᱟᱹ, ᱯᱚᱴᱚᱞ, ᱱᱚᱝᱠᱟᱱᱟᱜ ᱥᱟᱱᱟᱢ ᱞᱮᱠᱟᱱᱟᱜ ᱜᱮᱠᱚ ᱪᱟᱥ ᱜᱮᱭᱟ ᱟᱨ ᱱᱚᱣᱟ ᱠᱚᱫᱚ ᱥᱤᱡᱤᱱ ᱥᱤᱡᱤᱱ ᱨᱮᱜᱮ ᱱᱷᱟᱸᱜ ᱦᱩᱭᱩᱜᱼᱟ᱾
ᱦᱮᱸ ᱦᱮᱸ, ᱩᱸ ᱟᱪᱪᱷᱟ ᱜᱚᱝᱠᱮ ᱛᱟᱦᱞᱮᱜ ᱮᱸ ᱦᱮᱸ ᱦᱩᱸ ᱜᱚᱝᱠᱮ ᱢᱟ ᱞᱟᱹᱭ ᱢᱮ, ᱜᱚᱝᱠᱮ ᱟᱢ ᱢᱟᱲᱟᱝ ᱞᱟᱹᱭ ᱢᱮ?
ᱟᱪᱪᱷᱟ ᱦᱳᱭ ᱟᱞᱮ ᱥᱮᱫ ᱫᱚ ᱱᱷᱟᱸᱜ ᱱᱤᱛᱚᱜ ᱫᱚ ᱧᱮᱞᱚᱜ ᱠᱟᱱᱟ ᱵᱟᱹᱲᱛᱤ ᱩᱞ ᱵᱟᱜᱟᱱ ᱠᱚ ᱢᱮᱱᱟᱜᱼᱟ ᱛᱚ ᱱᱷᱟᱸᱜ ᱟᱫᱚ ᱚᱱᱟ ᱠᱷᱟᱹᱛᱤᱨ ᱦᱩᱲᱩ ᱠᱚᱫᱚ ᱱᱷᱟᱸᱜ ᱟᱹᱰᱤ ᱠᱚᱢ ᱧᱚᱜ ᱜᱮᱠᱚ ᱨᱚᱦᱚᱭ ᱮᱫᱟ, ᱪᱮᱫᱟᱜ ᱥᱮ ᱩᱞ ᱵᱟᱜᱟᱱ ᱞᱟᱛᱟᱨ ᱠᱚᱨᱮ ᱫᱚ ᱦᱩᱲᱩ ᱫᱚ ᱱᱷᱟᱸᱜ ᱵᱟᱝ ᱦᱩᱭᱩᱜᱼᱟ᱾
ᱦᱮᱸ, ᱦᱩᱸ ᱟᱞᱮ ᱦᱚᱸ ᱱᱚᱛᱮ ᱫᱚ ᱚᱸᱠᱟ ᱞᱮᱠᱟ ᱫᱚ ᱩᱞ ᱠᱳᱫᱳ ᱵᱟᱝ ᱠᱚ ᱤᱭᱟᱹᱭ ᱜᱮᱭᱟ, ᱟᱫᱚ ᱚᱲᱟᱜ ᱫᱟᱨᱮ ᱠᱚᱜᱮ ᱢᱤᱫ ᱵᱟᱨ ᱢᱮᱱᱟᱜ ᱜᱮᱭᱟ ᱚᱱᱟ ᱠᱩᱜᱮ ᱡᱚᱢ ᱵᱟᱲᱟ ᱠᱚᱫᱚ ᱦᱩᱭᱩᱜ ᱜᱮᱭᱟ, ᱟᱪᱪᱷᱟ ᱜᱚᱝᱠᱮ ᱩᱸ ᱛᱟᱦᱮᱞᱮ ᱟᱯᱮᱥᱮᱜ ᱚᱱᱛᱮ ᱚᱸᱠᱟ ᱮᱸ ᱞᱮᱠᱟ ᱩᱸ ᱡᱟᱦᱟᱸᱱ ᱫᱟᱬᱟᱱ ᱴᱷᱟᱶ ᱥᱮ ᱚᱸᱠᱟ ᱞᱮᱠᱟ ᱢᱮᱫ- ᱴᱟᱝ ᱵᱷᱟᱜᱮ ᱯᱟᱛᱟ ᱯᱚᱨᱚᱵᱽ ᱦᱩᱭᱩᱜ ᱜᱮᱭᱟ ᱥᱮ ᱵᱟᱝ ᱚᱸᱠᱟ ᱧᱩᱛᱩᱢᱟᱱ
ᱦᱳᱭ ᱜᱚᱝᱠᱮ ᱟᱫᱚ ᱱᱷᱟᱸᱜ ᱱᱚᱜᱼᱚ ᱱᱚᱝᱠᱟᱱ ᱧᱩᱛᱩᱢᱟᱱ ᱫᱟᱬᱟᱱ ᱡᱟᱜᱟ ᱫᱚ ᱱᱷᱟᱸᱜ ᱵᱟᱹᱱᱩᱜᱼᱟ, ᱛᱚᱵᱮ ᱢᱮᱫᱴᱟᱝ ᱜᱮ ᱯᱟᱛᱟ ᱦᱩᱭᱩᱜ ᱠᱟᱱᱟ, ᱚᱸ ᱥᱚᱡᱽᱱᱟ ᱯᱟᱛᱟ ᱜᱚᱝᱠᱮ ᱟᱸᱡᱚᱢ ᱦᱩᱭ ᱠᱟᱱᱟ?
ᱚᱸ ᱵᱟᱝ ᱜᱚᱝᱠᱮ ᱵᱟᱝ ᱟᱸᱡᱚᱢ ᱦᱩᱭ ᱟᱠᱟᱱᱟ᱾
ᱟᱪᱪᱷᱟ ᱦᱳᱭ, ᱱᱚᱜᱼᱚᱼᱱᱚᱣᱟ ᱥᱚᱡᱽᱱᱟ ᱯᱟᱛ- ᱛᱟ ᱦᱚᱸ, ᱩᱸ ᱯᱟᱛᱟ ᱫᱚ ᱢᱟᱨᱟᱝ ᱜᱮ ᱦᱩᱭᱩᱜ ᱜᱮᱭᱟ ᱟᱫᱚ ᱞᱟᱦᱟ ᱛᱮᱫᱚ ᱟᱹᱰᱤ ᱧᱩ- ᱛᱩᱢᱟᱱ ᱯᱟᱛᱟ ᱛᱟᱦᱮᱸ ᱠᱟᱱᱟ, ᱟᱫᱚ ᱱᱤᱛᱚᱜ ᱫᱚ ᱱᱷᱟᱸᱜ ᱵᱟᱹᱭ ᱵᱟᱹᱭᱛᱮ ᱚᱱᱟ ᱧᱩᱛᱩᱢ ᱫᱚ ᱦᱳᱭᱛᱳ ᱟᱫ ᱦᱤᱡᱩᱜ ᱠᱟᱱᱟ ᱟᱨ ᱞᱟᱦᱟ ᱛᱮᱫᱚ ᱠᱚ ᱞᱟᱹᱭᱟ ᱟᱹᱰᱤ ᱥᱟᱺᱜᱤᱧ ᱥᱟᱺᱜᱤᱧ ᱠᱷᱚᱱ ᱚᱸᱰᱮ ᱦᱚᱲ ᱵᱟᱝ ᱢᱟᱠᱚ ᱦᱤᱡᱩᱜ ᱠᱟᱱ ᱛᱟᱦᱮᱸᱱᱟ, ᱫᱟᱠᱟ ᱠᱚ ᱢᱚᱴᱨᱟ ᱠᱟᱛᱮᱜ᱾
ᱦᱮᱸ,
ᱟ ᱛᱟᱦᱮᱞᱮ ᱜᱚᱝᱠᱮ ᱟᱯᱮᱥᱮᱫ ᱚᱸᱠᱟ ᱢᱟᱨᱟᱝ ᱧᱚᱜ ᱟᱜ ᱯᱟᱛᱟ ᱯᱚᱨᱚᱵᱽ ᱥᱮ ᱫᱟᱬᱟᱱ ᱡᱟᱜᱟ ᱠᱚ ᱚᱠᱟ ᱠᱚᱨᱮ ᱢᱮᱱᱟᱜᱼᱟ?
ᱦᱮᱸ ᱜᱚᱝᱠᱮ ᱱᱚᱱᱛᱮᱻ ᱫᱟᱬᱟᱱ ᱡᱟᱭᱜᱟ ᱦᱚᱸ ᱢᱮᱱᱟᱜ ᱜᱮᱭᱟ ᱟᱨ ᱮᱸ ᱯᱟᱛᱟ ᱦᱚᱸ ᱦᱳᱭᱳᱜ ᱜᱮᱭᱟ, ᱮᱸ ᱯᱟᱛᱟ ᱵᱚᱞᱛᱮ ᱮᱸ ᱯᱟᱛᱟ ᱵᱤᱸᱰᱟᱹ, ᱟᱸ ᱟᱸᱡᱚᱢ ᱟᱠᱟᱱᱟ ᱥᱮ ᱜᱚᱝᱠᱮ ᱟᱸᱡᱚᱢ ᱟᱠᱟᱜ ᱜᱮᱭᱟᱢ ᱯᱟᱞᱮᱱ?
ᱦᱳᱭ ᱜᱚᱝᱠᱮ ᱟᱸᱡᱚᱢ ᱦᱩᱭ ᱠᱟᱱ ᱜᱮᱭᱟ᱾
ᱦᱮᱸ ᱚᱱᱟ ᱯᱟᱛᱟ ᱵᱤᱸᱰᱟᱹ ᱚᱱᱟ ᱦᱚᱸ ᱫᱚᱢᱮ ᱴᱟᱦ ᱦᱚᱸ ᱵᱟᱝ ᱥᱟᱺᱜᱤᱧᱟ, ᱟᱸ ᱥᱩᱨ ᱧᱚᱜ ᱜᱮᱭᱟ᱾ ᱟᱨ ᱱᱚᱛᱮ ᱚᱸᱠᱟ ᱫᱟᱬᱟᱱ ᱠᱷᱮᱛᱨᱮ ᱫᱚ ᱢᱮᱫᱴᱟᱝ ᱢᱮᱱᱟᱜᱼᱟ, ᱮᱸ ᱠᱩ ᱢᱩᱠᱩᱬ ᱵᱩᱱᱤ᱾ ᱯᱩᱨᱟᱹ ᱚᱸᱰᱮ ᱦᱚ, ᱮᱸ ᱫᱟᱬᱟᱱ ᱥᱟᱺᱜᱤᱧ ᱥᱟᱺᱜᱤᱧ ᱠᱷᱚᱱ ᱠᱚ ᱦᱤᱡᱩᱜ ᱵᱟᱲᱟᱜ ᱜᱮᱭᱟ᱾ ᱟᱨ ᱚᱸᱰᱮ ᱯᱟᱛᱟ ᱵᱤᱸᱫᱟᱹᱵᱽ ᱦᱮᱸ ᱟᱨ ᱜᱚᱝᱠᱮ ᱯᱟᱛᱟ ᱵᱤᱸᱰᱷᱟᱹ ᱯᱟᱛᱟ ᱨᱮᱢᱟ ᱟᱹᱰᱤ ᱮ ᱜᱮ ᱟᱵᱚ ᱞᱟᱠᱪᱟᱨ ᱨᱮᱱᱟᱜ ᱠᱟᱱ ᱜᱮᱭᱟ᱾
ᱦᱳᱭ ᱦᱚᱭ᱾
ᱮᱸ ᱦᱮᱸ ᱦᱮᱸ, ᱜᱚᱝᱠᱮ ᱛᱟᱦᱮᱞᱮ ᱚᱸᱰᱮ ᱫᱚ ᱦᱮᱜ ᱵᱟᱲᱟᱣ ᱟᱠᱟᱱᱟ ᱵᱤᱱ ᱥᱮ ᱵᱟᱝ?
ᱟᱪᱪᱷᱟ ᱦᱳᱭ ᱜᱚᱝᱠᱮ ᱟᱹᱰᱤ ᱱᱟᱯᱟᱭ, ᱟᱫᱚ ᱚᱱᱮ ᱯᱟᱛᱟ ᱵᱤᱰᱷᱟᱹ ᱯᱟᱛᱟ ᱱᱷᱟᱸᱜ ᱯᱮ ᱥᱮᱨᱢᱟ ᱫᱷᱚᱨᱮ ᱱᱟᱦᱟᱜ ᱪᱟᱞᱟᱜ ᱠᱤ ᱟᱫᱚ ᱞᱟᱹᱭ ᱵᱟᱲᱟᱭ ᱦᱩᱭᱩᱜ ᱠᱟᱱ ᱛᱟᱦᱮᱼᱟ ᱤᱧᱦ ᱱᱟᱟᱜ ᱠᱷ ᱚᱱᱛᱮ ᱨᱮᱜᱮ ᱱᱮᱛᱟᱨ ᱫᱚ ᱱᱟᱟᱜ ᱤᱧ ᱛᱟᱦᱮᱱ ᱠᱟᱱᱟ ᱟᱫᱚ ᱯᱮᱥᱼᱼ ᱥᱮᱨᱢᱟ ᱫᱷᱚᱨᱮ ᱱᱟᱦ ᱪᱟᱞᱟᱣ ᱫᱚ ᱢᱚᱱᱮ ᱦᱩᱭ ᱞᱮᱱ ᱜᱮᱭᱟ ᱟᱫᱚ ᱚᱱᱠᱟᱼᱼ ᱚᱠᱛᱚ ᱵᱟᱝ ᱠᱷᱟᱹᱛᱤᱨ ᱩᱱᱟᱹᱜ ᱵᱟᱝ ᱪᱟᱞᱟᱣ ᱦᱩᱭ ᱞᱮᱱᱟ ᱟᱫᱚ ᱛᱟᱭᱚᱢ ᱫᱟᱨᱟᱢ ᱱᱟᱟᱜᱼᱼ ᱱᱤᱭᱟᱹ ᱛᱟᱭᱚᱢ ᱫᱟᱨᱟᱢ ᱚᱠᱛᱚ ᱧᱟᱢ ᱞᱮᱱᱠᱷᱟᱱ ᱟᱫᱚ ᱪᱟᱞᱟᱜ ᱫᱚ ᱨᱤᱠᱟᱹᱭ ᱦᱩᱭᱩᱜ ᱠᱟᱱ ᱜᱮᱭᱟ ᱱᱟᱦᱟᱜ᱾
ᱦᱮᱸ ᱚᱵᱚᱥᱥᱳᱭ ᱪᱟᱞᱟᱣ ᱫᱚᱨᱠᱟᱨ ᱠᱟᱱ ᱜᱮᱭᱟ ᱟᱵᱚ ᱥᱟᱱᱛᱟᱲ ᱥᱟᱶᱛᱟ ᱨᱮᱱᱟᱜ ᱮᱱᱮᱡ ᱥᱮᱨᱮᱧ ᱟᱵᱚ ᱦᱚᱸᱼᱼ ᱵᱟᱵᱚᱱ ᱪᱟᱞᱟᱣ ᱞᱮᱱᱠᱷᱟᱱ ᱮᱴᱟᱜ ᱡᱟᱹᱛᱤ ᱠᱚᱫᱚ ᱵᱟᱝᱠᱚ ᱧᱮᱞ ᱛᱟᱵᱚᱱᱟ ᱥᱮᱼᱼ ᱟᱵᱚ ᱜᱮ ᱧᱮᱞ ᱦᱩᱭᱩᱜ ᱛᱟᱚᱱᱟ᱾
ᱦᱳᱭ ᱦᱳᱭ ᱦᱳᱭ ᱜᱚᱢᱠᱮ ᱟᱨ ᱞᱟᱹᱭᱟᱠᱚ ᱚᱸᱰᱮᱼᱼ ᱫᱚ ᱵᱟᱝᱢᱟ ᱟᱹᱰᱤ ᱫᱚᱢᱮ ᱠᱚ ᱨᱟᱹᱥᱠᱟᱹᱜᱼᱟ ᱥᱮᱼᱼ ᱪᱮᱫ ᱚᱸᱰᱮ ᱫᱚ ᱮᱱᱮᱡ ᱦᱚᱸᱠᱚ ᱮᱱᱮᱡ ᱥᱮᱨᱮᱧᱟ ᱥᱟᱶᱛᱮ ᱧᱮᱧᱮᱞᱟᱜ ᱦᱚᱸ ᱟᱭᱢᱟ ᱞᱮᱠᱟᱱ ᱡᱤᱱᱤᱥ ᱠᱚ ᱧᱟᱢᱚᱜᱼᱟ ᱜᱚᱝᱠᱮᱼᱼ
ᱧᱟᱢᱚᱜᱼᱟ ᱦᱳᱭ ᱦᱚ ᱜᱚᱢᱠᱮ ᱧᱟᱢᱚᱜ ᱜᱮᱭᱟ ᱥᱟᱱᱟᱢ ᱞᱮᱠᱟᱱ ᱟᱵᱚ ᱞᱟᱠ ᱪᱟᱨᱱᱟᱝ ᱡᱟᱦᱟᱸᱼ ᱥᱟᱯᱟᱵ ᱠᱚ ᱥᱟᱱᱟᱢᱟᱜ ᱜᱮ ᱧᱟᱢᱚᱜ ᱜᱮᱭᱟ᱾ ᱛᱨᱤᱭᱳ ᱵᱟᱱᱟᱢ ᱠᱷᱚᱱᱼᱼ ᱦᱚᱲᱚᱜ ᱞᱩᱜᱽᱤ ᱫᱷᱟᱹᱵᱤᱡ ᱦᱮᱸ ᱟᱨ ᱱᱚᱸᱰᱮ ᱦᱮᱸ ᱜᱚᱝᱠᱮ ᱦᱮᱸ ᱜᱚᱝᱠᱮ ᱞᱟᱹᱭ ᱢᱮ?
ᱟᱫᱚ ᱞᱟᱹᱭᱫᱟᱹᱧ ᱚᱠᱛᱚ ᱠᱚᱫᱚ ᱱᱟᱦᱟᱸᱜ ᱛᱟᱦᱚᱞᱮ ᱦᱩᱭᱮᱱ ᱛᱟᱞᱟᱝᱟ ᱟᱫᱚᱧ ᱞᱟᱹᱭᱫᱟ ᱛᱤᱦᱤᱧ ᱫᱚ ᱛᱟᱦᱚᱞᱮ ᱱᱤᱝᱠᱟ ᱜᱮᱞᱟᱝ ᱨᱚᱲᱟ᱾
ᱦᱮᱸ ᱜᱚᱝᱠᱮ ᱦᱮᱸ ᱜᱚᱝᱠᱮ ᱟᱞᱟᱝᱟᱜ ᱡᱟᱦᱟᱸ ᱴᱟᱭᱤᱢ ᱠᱚ ᱮᱢᱼᱼ ᱮᱢ ᱠᱟᱜ ᱞᱟᱝᱟ ᱚᱱᱟ ᱴᱟᱭᱤᱢ ᱨᱮᱫᱚ ᱞᱟᱝ ᱯᱩᱨᱟᱹᱣ ᱟᱹᱜᱩ ᱠᱮᱫ ᱜᱮᱭᱟ ᱟᱫᱚ ᱦᱚᱭᱛᱳ ᱜᱚᱢᱠᱮ ᱛᱟᱦᱚᱞᱮᱼᱼ ᱦᱮᱸ ᱟᱢ ᱦᱚᱸ ᱜᱚᱢᱠᱮ ᱵᱮᱥᱛᱮ ᱛᱟᱦᱮᱸᱱ ᱢᱮᱼᱼ ᱦᱳᱭ ᱜᱚᱢᱠᱮ ᱥᱟᱹᱜᱩᱱ ᱧᱤᱫᱟᱹ ᱦᱮᱸ